ᱦᱮᱸ ᱾
ᱦᱮᱞᱳ ᱦᱮᱞᱳ ᱾
ᱡᱚᱦᱟᱨ ᱜᱮ ᱾ ᱦᱮᱸ ᱜᱚᱝᱠᱮ ᱟᱹᱞᱤᱧᱟ ᱨᱚᱲᱮᱢ ᱧᱟᱢ ᱫᱟ?
ᱦᱮᱸ ᱟᱸᱡᱚᱢ ᱮᱫᱟ ᱞᱤᱧ ᱾
ᱚ ᱟᱹᱡᱚᱢ ᱧᱟᱢᱮᱫ ᱛᱟᱢᱟ ᱟᱹᱰᱤ ᱵᱷᱟᱜᱤ ᱜᱮ ᱾ ᱚ ᱟᱪᱪᱷᱟ ᱟᱪᱪᱷᱟ ᱾
ᱚ ᱟᱨ ᱟᱹᱞᱤᱧ ᱥᱮᱫ ᱡᱟᱦᱟᱸ ᱱᱟᱜ ᱥᱟᱰᱮ ᱠᱟᱱᱟ ᱠᱤ ᱚᱱᱠᱟ ᱱᱟᱜ?
ᱟᱹᱵᱤᱱ ᱥᱟᱰᱮ ᱠᱟᱱᱟ ᱥᱮ ᱪᱮ ᱪᱚ ᱫᱚᱢᱮ ᱫᱚ ᱵᱟᱝ ᱟᱸᱡᱚᱢ ᱫᱚ ᱵᱟᱝ ᱦᱤᱡᱩᱜ ᱠᱟᱱᱟ ᱾ ᱦᱮᱸᱥᱮ ᱢᱟᱱᱮ ᱠᱟᱹᱴᱤᱡ ᱫᱚ ᱟᱣᱟᱡᱽ ᱫᱚᱧ ᱢᱮᱱ ᱮᱫᱟ ᱛᱟᱦᱮᱱᱟ ᱦᱮᱸ ᱥᱮ
ᱦᱚᱸ
ᱫᱟᱜ ᱫᱟᱭ ᱥᱮ ᱪᱮᱫ ᱜᱚᱝᱠᱮ ᱟᱯᱮ ᱥᱮᱫ? ᱚ
ᱵᱟᱝ ᱫᱟᱜ ᱫᱚ ᱵᱟᱝ ᱟᱫᱚ ᱱᱚᱜᱼᱚᱭ ᱠᱟᱹᱴᱤᱡ ᱵᱟᱹᱫᱽ ᱥᱮᱫ ᱦᱮᱡ ᱦᱩᱭ ᱠᱟᱱᱟ ᱛᱚ ᱾ ᱦᱮᱸ ᱢᱟᱱᱮ ᱵᱟᱹᱫᱽ ᱥᱮᱫ ᱞᱤᱧ ᱦᱮᱡ ᱠᱟᱱᱟ ᱾ ᱛᱚ ᱱᱚᱛᱮ ᱢᱤᱫᱴᱮᱱ ᱵᱟᱝ ᱴᱨᱟᱠᱴᱚᱨ ᱟᱹᱪᱩᱨᱚᱜ ᱠᱟᱱᱟ, ᱢᱤᱫᱴᱟᱝ ᱟᱨ ᱱᱚᱛᱮ ᱥᱩᱨ ᱠᱚᱨᱮ ᱨᱮᱴᱚ ᱠᱚᱦᱚᱸ ᱠᱚ ᱨᱟᱜᱮᱫ ᱜᱮᱭᱟ᱾ ᱴᱮᱨᱮ ᱴᱮᱨᱮ ᱟᱨᱠᱤ ᱾ ᱟᱫᱚ ᱱᱚᱣᱟ ᱜᱮᱠᱷᱟᱱ ᱛᱤᱱᱟᱹᱜ ᱡᱳᱨ ᱟᱸᱡᱚᱢᱚᱜ ᱠᱟᱱᱟ, ᱵᱟᱝᱞᱤᱧ ᱵᱩᱡᱷᱟᱹ ᱫᱟᱲᱮᱭᱟᱜ ᱠᱟᱱᱟ ᱛᱚ ᱾
ᱟᱪᱪᱷᱟ ᱾ ᱫᱚᱢᱮ ᱡᱳᱨ ᱫᱚ ᱵᱟᱝ ᱟᱨᱠᱤ ᱜᱚᱝᱠᱮ ᱾ ᱟᱹᱰᱤ ᱵᱷᱟᱜᱮ ᱜᱮ ᱱᱤᱛᱚ ᱫᱚ ᱵᱟᱹᱞᱤᱧ ᱟᱸᱡᱚᱢ ᱫᱟ ᱱᱤᱛᱚᱜ ᱫᱚ ᱾ ᱢᱟᱱᱮ ᱨᱟᱜ ᱫᱚᱞᱤᱧ ᱟᱸᱡᱚᱢ ᱫᱟ ᱢᱟᱱᱮ ᱟᱹᱰᱤ ᱵᱷᱤᱛᱤᱨ ᱧᱚᱜ ᱨᱟᱜ ᱞᱤᱧ ᱟᱸᱡᱚᱢ ᱮᱫ ᱾ ᱟᱨᱠᱤ ᱦᱮᱸᱥᱮ ᱟᱨ ᱡᱟᱹᱯᱩᱫ ᱫᱤᱱ ᱛᱚ ᱜᱚᱝᱠᱮ ᱵᱩᱡ ᱫᱟᱲᱮᱭᱟᱜ ᱠᱟᱱᱟ ᱾ ᱠᱟᱱᱟ ᱛᱚ ᱦᱮᱸᱥᱮ᱾ ᱟᱵᱚ ᱢᱟ ᱥᱟᱨᱟᱫᱤᱱ ᱵᱟᱹᱭᱦᱟᱹᱲ ᱠᱟᱹᱢᱤ ᱨᱮᱱ ᱦᱚᱲ ᱠᱟᱱᱟ ᱵᱚᱱ ᱾ ᱦᱮᱸ ᱥᱮ ᱵᱟᱝ ᱾ ᱚᱱᱟ ᱠᱚᱫᱚ ᱠᱚᱱᱳ ᱢᱮᱴᱟᱨ ᱵᱟᱭ ᱟᱹᱜᱩᱭ ᱛᱟᱵᱚᱱᱟᱭ ᱦᱮᱸ ᱥᱮ ᱵᱟᱝ᱾ ᱡᱚᱛᱚ ᱜᱮᱛᱚ ᱟᱹᱛᱩ ᱚᱲᱟᱜ ᱨᱮᱱ ᱜᱤᱫᱽᱨᱟᱹ ᱦᱮᱸ ᱥᱮ ᱵᱟᱝ ᱚ ᱟᱪᱪᱷᱟ ᱫᱤᱭᱮ ᱛᱟᱦᱚᱞᱮ ᱱᱟᱯᱟᱭ ᱵᱟᱲᱟ ᱜᱮᱭᱟᱵᱤᱱ ᱥᱮ?
ᱦᱮᱸ ᱱᱟᱯᱟᱭ ᱵᱟᱲᱟ ᱜᱮ ᱢᱮᱱᱟᱜ ᱞᱮᱭᱟ ᱱᱤᱭᱟᱹ ᱜᱷᱟᱹᱲᱤ ᱫᱚ᱾ ᱟᱹᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱤᱛᱚᱜ ᱫᱚ᱾ ᱵᱚᱸᱜᱟ ᱫᱟᱭᱟ ᱫᱩᱞᱟᱹᱲ ᱛᱮ᱾ ᱥᱮ ᱥᱤᱨᱡᱚᱱᱤᱭᱟᱜ ᱫᱟᱭᱟ ᱫᱩᱞᱟᱹᱲ ᱛᱮ᱾ ᱟᱫᱚ ᱜᱚᱝᱠᱮ ᱚᱲᱟᱜ ᱠᱚᱨᱮ ᱦᱚᱸ ᱱᱟᱯᱟᱭ ᱵᱟᱲᱟᱜ ᱜᱮ?
ᱦᱮᱸ ᱚᱲᱟᱜ ᱠᱚᱨᱮ ᱦᱚᱸ ᱱᱤᱭᱟᱹ ᱜᱷᱟᱹᱲᱤ ᱫᱚ ᱱᱟᱯᱟᱭ ᱵᱮᱲᱟ ᱜᱮ ᱢᱮᱱᱟᱜ ᱠᱚᱣᱟ ᱟᱨ ᱡᱚᱛᱚ ᱡᱚᱛᱚᱜᱮ ᱱᱟᱯᱟᱭ ᱵᱟᱲᱟᱟᱜ ᱜᱮ ᱢᱮᱱᱟᱜ ᱯᱟᱜ ᱠᱟᱱ ᱱᱤᱭᱟᱹ ᱜᱷᱟᱹᱲᱤ ᱫᱚ
ᱚ ᱦᱚᱭ ᱚᱱᱠᱟᱜᱮ ᱱᱟᱯᱟᱭ ᱵᱚ ᱛᱟᱦᱮ ᱞᱮᱱ ᱠᱷᱟᱱ ᱜᱮ ᱡᱚᱛᱚ ᱦᱚᱲᱟᱜ ᱜᱮ ᱱᱟᱯᱟᱭ ᱥᱮ ᱪᱮᱫ᱾ ᱟᱫᱚ ᱜᱚᱝᱠᱮ ᱛᱟᱦᱚᱞᱮ ᱡᱮᱦ ᱠᱤᱱᱛᱩ ᱟᱵᱤᱱ ᱫᱚᱵᱤᱱ ᱞᱟᱹᱭᱫᱟ ᱵᱟᱹᱭᱦᱟᱹᱲ ᱥᱮᱫ ᱨᱮ ᱢᱮᱱᱟᱜ ᱵᱤᱱᱟ ᱦᱮᱸ ᱥᱮ ᱥᱤ ᱵᱤᱱ ᱮᱛᱚᱦᱚᱵ ᱟᱠᱟᱫᱟ ᱛᱟᱦᱮᱸ ᱨᱚᱦᱚᱭ ᱠᱚᱫᱚ ᱛᱟᱨᱯᱚᱨᱮ ᱵᱮᱱ ᱮᱛᱚᱦᱚᱵ ᱠᱮᱫᱟ ᱥᱮ ᱡᱮ?
ᱦᱩᱸ ᱨᱚᱦᱚᱭ ᱠᱚᱫᱚ ᱮᱠᱷᱟᱱ ᱟᱹᱣᱨᱤ ᱮᱛᱚᱦᱚᱵ ᱦᱩᱭᱩᱜᱼᱟ᱾ ᱠᱟᱹᱴᱤᱡ ᱢᱟᱱᱮ ᱛᱚᱞᱟ ᱠᱚ ᱦᱩᱰᱤᱧ ᱧᱚᱜ ᱜᱮ ᱛᱟᱦᱮᱸ ᱠᱟᱱᱟ, ᱟᱫᱚ ᱱᱚᱜᱼᱚᱭ ᱫᱟᱜ ᱞᱮᱫᱟᱭ ᱛᱚ᱾ ᱞᱟᱦᱟ ᱧᱚᱜ ᱛᱮ ᱟᱫᱚ ᱩᱱ ᱚᱠᱛᱚ ᱫᱚ ᱛᱚᱞᱟ ᱫᱚ ᱵᱟᱝ ᱦᱟᱨᱟ ᱞᱮᱱᱟ᱾ ᱨᱚᱦᱚᱭ ᱫᱚ ᱵᱟᱝ ᱜᱟᱱ ᱦᱟᱛᱟᱣ ᱞᱮᱱᱟ, ᱟᱨᱠᱤ᱾ ᱟᱫᱚ ᱱᱚᱭᱼᱚᱭ ᱦᱚᱞᱟ ᱢᱟᱫᱮᱨ ᱨᱮ ᱫᱟᱜ ᱠᱮᱫᱟ ᱟᱫᱚ ᱧᱮᱞ ᱫᱟᱞᱤᱧ ᱡᱚᱠᱷᱚᱱ ᱚᱱᱟ ᱛᱚᱞᱟ ᱠᱚᱦᱚ ᱧᱚᱜ ᱦᱟᱨᱟ ᱧᱚᱜ ᱠᱟᱱᱟ ᱠᱟᱹᱴᱤᱡ ᱟᱫᱚ ᱠᱷᱟᱱ ᱥᱤ ᱦᱚᱪᱚ ᱦᱩᱭᱩᱜ ᱠᱟᱱᱟ ᱵᱟᱹᱫ ᱠᱚ ᱴᱨᱟᱠᱴᱚᱨ ᱛᱮ ᱟᱫᱚ ᱠᱷᱟᱱ ᱛᱮᱦᱮᱧ ᱡᱩᱫᱤ ᱥᱤᱜᱼᱟ ᱢᱟᱱᱮ ᱥᱤ ᱡᱩᱫᱤ ᱛᱟᱦᱮᱱ ᱜᱟᱱᱚᱜᱼᱟ ᱟᱨᱠᱤ ᱦᱚᱲᱟᱜ ᱥᱤᱭᱮᱫᱟ᱾ ᱟᱫᱚ ᱠᱷᱟᱱ ᱜᱟᱯᱟ ᱥᱮᱫ ᱛᱮ ᱨᱚᱦᱚᱭ ᱮᱦᱚᱵ ᱦᱩᱭᱩᱜᱼᱟ᱾ ᱱᱚᱝᱠᱟ ᱜᱮ ᱢᱩᱱᱤᱥ ᱠᱚ ᱞᱟᱹᱭ ᱢᱮ ᱠᱟᱛᱷᱟ ᱠᱚᱫᱚ ᱟᱫᱚ ᱥᱩᱫᱩ ᱞᱟᱹᱭᱟ ᱠᱚ
ᱛᱟᱦᱚᱞᱮ ᱡᱟᱥ ᱜᱚᱝᱠᱮ ᱨᱚᱦᱚᱭ ᱫᱚᱯᱮ ᱮᱛᱚᱦᱚᱵ ᱠᱟᱫᱟ ᱦᱮᱸ ᱥᱮ ᱵᱟᱝ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ᱾ ᱪᱮᱫᱟᱜ ᱥᱮ ᱟᱵᱚ ᱫᱚ ᱠᱟᱹᱢᱤ ᱠᱟᱹᱥᱱᱤ ᱦᱚᱲ ᱠᱟᱱ ᱜᱮᱭᱟᱵᱚᱱ ᱥᱮ ᱪᱟᱥᱵᱟᱥ ᱠᱟᱛᱮᱜ ᱜᱮ ᱟᱵᱚ ᱫᱚ ᱦᱮᱱᱟᱜ ᱵᱚᱱᱟ ᱟᱹᱛᱩ ᱫᱤᱥᱚᱢ ᱠᱚᱨᱮ ᱢᱟ᱾ ᱦᱮᱸ ᱥᱮ ᱵᱟᱝ ᱜᱚᱢᱠᱮ ᱟᱞᱮ ᱢᱟ ᱠᱟᱹᱴᱤᱡ ᱦᱚᱸ ᱵᱟᱞᱮ ᱮᱦᱚᱵᱟ, ᱟᱫᱚ ᱦᱚᱸᱜᱼᱚᱭ ᱞᱮ ᱮᱦᱚᱵ ᱵᱟᱦᱦᱮ ᱦᱚᱸᱜ ᱚᱚᱭ ᱫᱟᱜ ᱠᱚ ᱞᱟᱜᱟᱣ ᱟᱠᱟᱱᱟ ᱦᱮᱸ ᱥᱮ᱾ ᱦᱚᱞᱟ ᱴᱟᱠᱴᱟᱨ ᱠᱚ ᱟᱹᱪᱩᱨᱚᱜ ᱠᱟᱱ ᱛᱟᱦᱮᱸ ᱢᱟᱴᱷᱠᱨᱮ ᱵᱟᱹᱭᱦᱟᱹᱲ ᱠᱚᱨᱮ ᱦᱚᱸ᱾ ᱦᱮᱸ ᱥᱮ ᱟᱫᱚ ᱜᱚᱝᱠᱮ ᱞᱟᱹᱭᱮᱫᱟᱹᱧ ᱦᱩᱮᱦᱮ ᱯᱮ ᱨᱚᱦᱚᱭᱟ ᱪᱮᱫ ᱦᱩ ᱠᱚᱫᱚ ᱡᱟᱹᱥᱛᱤᱯᱮ ᱨᱚᱭᱮᱫᱟ ᱟᱯᱮ ᱥᱮᱫ ᱫᱚ ᱛᱟᱦᱚᱞ ᱚᱠᱟᱴᱟᱜ ᱦᱩ ᱟᱨᱠᱤ ᱡᱟᱹᱛᱤ ᱡᱟᱹᱛᱤ ᱦᱩᱭᱩᱜᱼᱟ ᱟᱯᱮᱭᱟᱜ ᱵᱟᱹᱭᱦᱟᱹᱲ ᱠᱚᱨᱮ ᱛᱮᱫᱚ
ᱟᱫᱚ ᱵᱟᱝ ᱠᱷᱟᱱ ᱱᱚᱜᱼᱚᱭ ᱟ ᱱᱤᱭᱟᱹ ᱜᱷᱟᱹᱲᱤ ᱛᱚᱜ ᱠᱷᱟᱱ ᱪᱟᱥᱵᱟᱥ ᱢᱟ ᱦᱩᱭᱩᱜ ᱠᱟᱱ ᱜᱮᱭᱟ ᱟᱫᱚ ᱠᱷᱟᱱ ᱦᱩᱲᱩ ᱠᱚᱨᱮᱱᱟᱜ ᱧᱩᱛᱩᱢ ᱠᱚ ᱦᱟᱸᱜ ᱠᱷᱟᱱ ᱩᱱᱟᱹᱜ ᱴᱷᱤᱠ ᱴᱷᱟᱠ ᱫᱚ ᱵᱟᱝᱞᱤᱧ ᱵᱟᱰᱟᱭᱟ ᱟᱨᱠᱤ ᱮᱱᱠᱷᱟᱱ ᱟᱫᱚ ᱚᱱᱮ ᱞᱟᱡᱟᱣ ᱨᱮᱱᱟᱜ ᱠᱟᱛᱷᱟ ᱫᱚ ᱵᱟᱝ ᱠᱟᱱᱟ ᱟᱨᱠᱤ ᱟᱫᱚ ᱱᱤᱭᱟᱹ ᱫᱚ ᱵᱟᱭ ᱨᱮ ᱛᱟᱦᱮᱸ ᱦᱩᱭᱩᱜᱼᱟ ᱾ ᱛᱚ ᱟᱫᱜ ᱠᱟᱱ ᱞᱟᱹᱭ ᱮᱫᱟᱠᱚ ᱛᱟᱦᱚᱞᱮ ᱵᱟᱹᱨᱥᱮᱫ ᱨᱮ ᱪᱟᱞᱟᱜ ᱢᱮ ᱚᱱᱛᱮ ᱴᱟᱠᱴᱟᱨ ᱨᱮ ᱪᱩᱨᱩᱜ ᱠᱟᱱᱟ ᱛᱟᱦᱚᱞᱮ ᱥᱤ ᱜᱚᱫ ᱠᱟᱜ ᱢᱮ ᱪᱮᱫ ᱠᱚᱠᱚ ᱞᱟᱹᱭᱟ ᱟᱨ ᱢᱟᱱᱮ ᱱᱚᱣᱟ ᱫᱚᱞᱤᱧ ᱵᱟᱰᱟᱭᱟ ᱡᱮ ᱞᱤᱭᱚᱥ ᱛᱚᱞᱟᱥ ᱫᱚ ᱦᱟᱜ ᱰᱟᱹᱦᱤ ᱥᱮᱫ ᱨᱮᱠᱚ ᱨᱚᱦᱚᱭᱟ ᱟᱨ ᱠᱟᱹᱴᱤᱡ ᱯᱚᱨᱮ ᱫᱚ ᱦᱩᱭᱩᱜᱼᱟ ᱱᱟᱹᱢᱤ ᱧᱚᱜ ᱛᱮ ᱟᱨᱠᱤ
ᱚᱻ ᱾
ᱟᱨ ᱱᱚᱣᱟ ᱫᱚ ᱪᱮᱫ ᱧᱩᱛᱩᱢ ᱵᱟᱠᱷᱟᱱ ᱩᱭᱦᱟᱹᱨ ᱵᱟᱝ ᱦᱤᱡᱩᱜ ᱠᱟᱱᱟ ᱾
ᱚᱱᱟ ᱫᱚ ᱠᱳᱱᱳ ᱢᱮᱴᱟᱨ ᱵᱟᱭ ᱟᱹᱜᱩᱭᱟ ᱦᱮᱸ ᱥᱮ ᱵᱟᱝ ᱟᱪᱷᱟ ᱟᱪᱷᱟ ᱟᱹᱰᱤ ᱱᱟᱯᱟᱭ ᱛᱟᱦᱚᱞᱮ ᱦᱚᱸ ᱟᱫᱚ ᱱᱤᱛᱚᱜ ᱫᱚ ᱟᱵᱚ ᱫᱚ ᱱᱟᱜᱟᱨ ᱠᱚᱨᱮ ᱦᱚᱸ ᱤᱧ ᱢᱤᱱᱟᱹ ᱠᱟᱫᱤᱧᱟ ᱦᱮᱸ ᱥᱮ ᱟᱫᱚ ᱡᱟᱥ ᱱᱤᱛᱚᱜ ᱛᱮᱫᱚ ᱢᱤᱫ ᱵᱤᱛᱟᱹ ᱞᱟᱡᱽ ᱞᱟᱹᱜᱤᱫ ᱱᱟᱜᱟᱨ ᱛᱮᱫᱚ ᱵᱚᱱ ᱦᱮᱡ ᱟᱠᱟᱱᱟ ᱾ ᱦᱮᱸ ᱥᱮ ᱵᱟᱝ ᱟᱛᱳ ᱚᱲᱟᱜ ᱨᱮᱫᱚ ᱠᱷᱟᱱ ᱡᱟᱱᱟᱢ ᱫᱤᱥᱚᱢ ᱫᱚ ᱢᱮᱱᱟᱜ ᱜᱮᱛᱟᱵᱚᱱᱟ ᱾ ᱦᱮᱸ ᱦᱮᱸ ᱫᱤᱭᱮ ᱟᱯᱮ ᱚᱱᱛᱮ ᱫᱚ ᱜᱚᱝᱠᱮ ᱚᱱᱮ ᱡᱟᱦᱟᱸ ᱫᱟᱱᱟ ᱜᱩᱲᱤ ᱠᱚ ᱞᱟᱹᱭᱟ ᱚᱱᱟ ᱠᱚᱯᱮ ᱨᱚᱦᱚᱭᱟᱥᱮ ᱵᱟᱝ ᱛᱟᱦᱚᱞᱮ ᱚᱱᱟ ᱢᱟ ᱵᱟᱡᱟᱨ ᱨᱮ ᱫᱚᱢᱮ ᱠᱚ ᱡᱚᱢᱟ ᱢᱟᱱᱮ ᱫᱚᱢᱮ ᱠᱚ ᱯᱟᱸᱡᱟᱭᱟ ᱥᱮ ᱡᱟᱦᱟᱸ ᱡᱟᱦᱟᱸ ᱫᱚ ᱚᱱᱟ ᱪᱟᱣᱞᱮᱛᱮ ᱯᱟᱭᱮᱥ ᱪᱟᱣᱞᱮ ᱞᱮᱠᱟ ᱟᱨᱠᱤ ᱢᱟᱱᱮ ᱯᱟᱭᱮᱥ ᱦᱩᱲᱩ ᱠᱚ ᱡᱟᱦᱟᱸ ᱠᱚ ᱢᱮᱱᱟ ᱾
ᱦᱮᱸ
ᱟᱸᱡᱚᱢ ᱫᱟᱜ ᱜᱮᱭᱟ ᱵᱤᱱ ᱱᱚᱣᱟ ᱴᱟᱜ ᱦᱩᱲᱳ
ᱟᱸᱻ ᱟᱸᱡᱚᱢ ᱫᱚ ᱵᱟᱝᱜᱮ ᱦᱩᱭ ᱠᱟᱱᱟ ᱟᱞᱮ ᱥᱮᱫ ᱫᱚ ᱢᱟᱱᱮ ᱱᱚᱜᱼᱚᱭ ᱪᱮᱫ ᱤᱧ ᱞᱟᱹᱭᱟ ᱟᱨᱠᱤ ᱡᱮᱢᱚᱱ ᱱᱚᱜᱼᱚᱭ ᱞᱤᱭᱮᱥ ᱫᱚ ᱢᱟᱱᱮ ᱟᱹᱰᱤ ᱡᱟᱹᱥ ᱥᱤ ᱠᱚ ᱨᱚᱦᱚᱭᱟ ᱛᱚ ᱟᱞᱮ ᱥᱮᱫ ᱫᱚ ᱠᱟᱹᱴᱤᱡ ᱢᱟᱱᱮ ᱜᱷᱩᱴᱩ ᱧᱚᱜ ᱜᱮᱭᱟ ᱠᱟᱹᱴᱤᱡ ᱰᱟᱹᱦᱤ ᱧᱚᱜ ᱜᱮᱭᱟ ᱛᱚ ᱚᱱᱚᱣᱟ ᱜᱮ ᱦᱩᱭᱩᱜᱼᱟ ᱟᱨᱠᱤ ᱛᱚ ᱚᱱᱮ ᱡᱟᱹᱥᱛᱤ ᱫᱟᱜ ᱦᱚᱸ ᱵᱟᱝ ᱞᱟᱜᱟᱜᱼᱟ ᱟᱨ ᱚᱱᱮ ᱡᱟᱹᱥᱛᱤ ᱟᱨ ᱯᱮ ᱪᱟᱸᱫᱳ ᱦᱳᱲᱳ ᱠᱷᱚᱱᱟᱜ ᱠᱟᱹᱴᱤᱡ ᱠᱚᱢ ᱥᱚᱢᱚᱭ ᱛᱮᱜᱮ ᱦᱩᱭᱩᱜᱼᱟ ᱟᱨᱠᱤ ᱯᱮ ᱪᱟᱸᱫᱳ
ᱚᱜ
ᱦᱩᱲᱩ ᱫᱚ ᱠᱟᱹᱴᱤᱡ ᱟᱹᱰᱤ ᱡᱟᱹᱥᱛᱤ ᱴᱮᱢ ᱞᱮᱠᱟ ᱵᱩᱡᱷᱟᱹᱜ ᱠᱟᱱᱟ
ᱦᱩᱸ ᱦᱩᱸ
ᱚᱦᱚᱱᱟ ᱠᱚᱢ ᱴᱟᱭᱤᱢ ᱛᱮ ᱦᱩᱭᱩᱜᱼᱟ ᱚᱝ
ᱚ ᱦᱚᱸ ᱢᱟᱱᱮ ᱡᱟᱦᱟᱸ ᱦᱩᱲᱩ ᱫᱚᱢ ᱨᱚᱦᱚᱭᱟ ᱡᱟᱛᱮ ᱠᱚᱢ ᱚᱠᱛᱚ ᱛᱮ ᱦᱳᱭᱳᱜ ᱢᱟ ᱥᱮ ᱪᱮᱫ ᱟᱨ ᱵᱷᱟᱜᱮ ᱯᱷᱚᱞᱚᱱ ᱦᱩᱭᱩᱜ ᱢᱟ ᱚᱱᱠᱟᱱ ᱜᱮᱛᱚ ᱱᱤᱛᱚᱜ ᱫᱚ ᱥᱮ ᱟᱵᱚᱨᱮᱱ ᱡᱟᱸᱦᱟᱭ ᱪᱟᱹᱥᱤ ᱠᱚ ᱢᱮᱱᱟᱜ ᱟᱠᱟᱫ ᱠᱚᱣᱟ ᱦᱮᱸ ᱥᱮ ᱵᱟᱝ ᱩᱱᱠᱩ ᱚᱱᱟ ᱜᱮᱛᱚ ᱠᱚ ᱯᱟᱸᱡᱟᱭᱮᱫᱟ ᱥᱮ ᱦᱮᱸ ᱥᱮᱵᱟᱝ ᱥᱟᱶᱛᱮ ᱠᱚᱢ ᱛᱮᱡᱽ ᱥᱮ ᱠᱚᱢ ᱵᱤᱥ ᱛᱮᱦᱚᱸ ᱠᱚ ᱦᱩᱭᱩᱜ ᱢᱟ ᱥᱮ
ᱦᱩᱸᱻ ᱟᱫᱚ ᱛᱚ ᱦᱚᱜ ᱚᱭ ᱡᱮᱢᱚᱱ ᱱᱟ ᱚᱱᱟ ᱫᱚᱠᱷᱟᱱ ᱵᱟᱹᱫ ᱞᱮᱠᱟᱛᱮ ᱦᱩᱭᱩᱜᱼᱟ ᱟᱨᱠᱤ ᱡᱮᱢᱚ ᱱᱚᱜ-ᱚᱭ ᱵᱟᱹᱭᱦᱟᱹᱲ ᱥᱮᱫ ᱫᱚ ᱟᱨᱠᱤ ᱢᱟᱱᱮ ᱟᱻᱢ ᱦᱩᱲᱩ ᱤᱨ ᱥᱤᱡᱤᱱ ᱦᱩᱭ ᱠᱟᱛᱮ ᱨᱮᱦᱚᱸ ᱫᱟᱜ ᱫᱚ ᱛᱟᱦᱮᱱ ᱜᱮᱭᱟ ᱟᱫᱚ ᱩᱱᱠᱩ ᱦᱩᱡᱩᱜᱼᱟ ᱡᱮ ᱠᱟᱹᱴᱤᱡ ᱞᱮᱴ ᱧᱚᱜ ᱛᱮ ᱦᱩᱭᱩᱜ ᱢᱟ ᱟᱨᱠᱤ ᱦᱳᱲ ᱠᱚ ᱡᱮᱢ ᱯᱳᱱ ᱪᱟᱸᱫᱳ ᱥᱮᱫ ᱪᱟᱞᱟᱜ ᱢᱟ ᱚᱱᱟ ᱞᱟᱹᱜᱤᱫ ᱛᱮᱫᱚ ᱚᱠᱷᱟᱱ ᱟᱸ ᱟᱭᱢᱟ ᱞᱮᱠᱟᱱᱟᱜ ᱦᱩᱲᱩ ᱠᱚ ᱢᱮᱱᱟᱜᱼᱟ ᱦᱩᱲᱩ ᱤᱛᱟᱹ ᱠᱚ ᱢᱮᱱᱟᱜᱼᱟ ᱚᱱᱠᱟᱱᱟᱜ ᱠᱚ ᱨᱚᱦᱚᱭᱟ ᱟᱨᱠᱤ
ᱚᱸᱦ ᱟᱫᱚ ᱡᱮᱢᱚᱱ ᱡᱟᱦᱟᱸ ᱵᱤᱱ ᱞᱟᱹᱭ ᱠᱮᱫᱟ ᱵᱟᱹᱭᱦᱟᱹᱨ ᱥᱮᱱᱟᱜ ᱟᱞᱟᱫᱟ ᱦᱟᱹᱞᱚᱜᱼᱟ ᱜᱷᱩᱴᱩ ᱥᱮᱱᱟᱜ ᱫᱚ ᱡᱮᱢᱚᱱ ᱜᱷᱩᱴᱩ ᱪᱟᱨᱟ ᱦᱚᱸᱠᱚ ᱢᱮᱱᱟ ᱦᱮ ᱥᱮ ᱵᱟᱝ? ᱦᱮ ᱦᱮ ᱡᱮᱢᱚᱱ ᱜᱷᱩ ᱴᱩᱠ ᱨᱮᱱᱟᱝ ᱠᱷᱮᱛ ᱫᱚ ᱦᱩᱭᱩᱜ ᱠᱟᱱᱟ ᱟᱹᱰᱤ ᱞᱚᱜᱚᱱ ᱜᱮᱠᱚ ᱦᱩᱭᱩᱜᱼᱟ ᱥᱮ ᱫᱩ ᱢᱟᱥ ᱛᱮᱜᱮ ᱟᱲᱟᱭ ᱢᱟᱥ ᱢᱚᱫᱽᱫᱷᱮ ᱡᱟᱛᱮ ᱚᱱᱟ ᱦᱩᱲᱩ ᱫᱚ ᱦᱩᱭᱩᱜ ᱢᱟ ᱥᱮᱪᱮᱫ
ᱦᱩᱸ ᱦᱩᱸ ᱠᱟᱞ ᱜᱮᱭᱟ ᱟᱫᱚ ᱫᱟᱜ ᱠᱚᱨᱮᱱᱟᱜ ᱦᱚᱸ ᱟᱱᱟᱴ ᱦᱚᱸ ᱯᱟᱲᱟᱜᱼᱟ, ᱫᱟᱜ ᱦᱚᱸ ᱟᱸᱡᱮᱫᱚᱜ ᱜᱮᱭᱟ ᱟᱨᱠᱤ ᱾
ᱦᱳᱭ ᱦᱳᱭ ᱾ ᱟᱨ ᱦᱳᱲᱳ ᱠᱷᱮᱹᱛ ᱛᱮᱢᱟ ᱫᱚ ᱫᱟᱜ ᱫᱚ ᱞᱟᱜᱟᱜ ᱜᱮᱭᱟ ᱡᱟᱹᱥᱛᱤ ᱜᱮᱥᱮ ᱾ ᱡᱟᱹᱥᱛᱤ ᱵᱟᱝ ᱨᱮᱦᱚᱸ ᱢᱟᱱᱮ ᱮᱴᱟᱜ ᱮᱴᱟᱜ ᱟᱱᱟᱡ ᱯᱟᱹᱛᱤ ᱠᱷᱚᱱ ᱫᱚ ᱦᱳᱲᱳ ᱫᱚ ᱠᱟᱹᱴᱤᱡ ᱠᱚᱢ ᱧᱚᱜ ᱞᱟᱜᱟᱜᱼᱟ ᱫᱟᱜ ᱫᱚ, ᱠᱤᱱᱛᱩ ᱫᱟᱜ ᱫᱚ ᱞᱟᱜᱟᱜ ᱜᱮᱭᱟ ᱮᱴᱟᱜ ᱦᱳᱰᱳ ᱞᱮᱠᱟ ᱦᱚᱸ᱾ ᱢᱟᱱᱮ ᱮᱴᱟᱜ ᱡᱤᱱᱤᱥ ᱯᱟᱹᱛᱤ ᱪᱮᱫ ᱞᱮᱠᱟᱢ ᱪᱟᱥ ᱵᱟᱥᱟ ᱦᱮᱸ ᱥᱮ ᱵᱟᱝ᱾
ᱦᱩᱸ ᱦᱩᱸ
ᱦᱩᱸ ᱡᱮᱢᱚᱱ ᱥᱚᱵᱽᱡᱤ ᱟᱱᱟᱡᱽ ᱡᱩᱫᱤᱢ ᱨᱚᱦᱚᱭᱟ ᱚᱱᱟ ᱠᱷᱮᱛᱨᱮ ᱡᱟᱹᱥᱛᱤ ᱫᱟᱜ ᱞᱟᱜᱟᱜᱼᱟ ᱠᱤᱱ ᱦᱩᱲᱩ ᱠᱷᱮᱛᱨᱮ ᱚᱱᱟ ᱠᱚᱢ ᱠᱟᱹᱴᱤᱡ ᱞᱟᱜᱟ ᱟᱢᱟ ᱦᱮᱸ ᱥᱮ ᱵᱟᱝ᱾ ᱟᱨ ᱜᱚᱝᱠᱮ ᱡᱟᱦᱟᱸ ᱥᱚᱵᱽᱡᱤ ᱯᱟᱹᱛᱤ ᱡᱟᱦᱟᱸ ᱠᱚ ᱨᱚᱦᱚᱭᱟ ᱚᱱᱟ ᱚᱱᱩᱯᱟᱛ ᱛᱮᱫᱚ ᱯᱚᱨᱤᱥᱨᱚᱢᱚ ᱱᱚᱣᱟ ᱨᱮᱫᱚ ᱠᱟᱹᱴᱤᱡ ᱠᱚᱢ ᱜᱮᱭᱟ, ᱦᱳᱲᱳ ᱨᱮᱫᱚ᱾
ᱦᱩᱸ ᱟᱹᱰᱤ ᱟᱹᱰᱤ ᱜᱮ ᱠᱚᱢ ᱜᱮᱭᱟ ᱟᱨᱠᱤ ᱟ ᱚᱱᱮ ᱦᱮᱸ ᱩᱱᱟᱹᱜ ᱩᱱᱟᱹᱜ ᱡᱚᱛᱚᱱ ᱵᱚᱞᱛᱮ ᱚᱱᱠᱟ ᱡᱚᱛᱚᱱ ᱢᱟ ᱢᱟᱱᱮ ᱥᱩᱫᱷᱩ ᱦᱳᱲᱳᱢ ᱵᱤᱥ ᱠᱚ ᱢᱟᱜ ᱟᱫᱟ ᱟᱨ ᱠᱟᱹᱴᱤᱡ ᱦᱮᱲᱦᱮᱫ ᱠᱚ ᱦᱳᱭᱳᱜᱼᱟ ᱦᱮᱹ ᱦᱳᱭᱮᱱ ᱠᱷᱟᱱ ᱜᱮ ᱟᱨᱠᱤ ᱦᱳᱲᱳ ᱦᱳᱭ ᱦᱚᱫᱚᱜᱼᱟ ᱾ ᱟᱨᱠᱤ ᱟᱨ ᱡᱮᱢᱚᱱ ᱟᱨ ᱱᱚᱛᱮ ᱠᱟᱹᱴᱤᱡ ᱠᱷᱤᱭᱟᱹᱞ ᱮᱢ ᱦᱩᱭᱩᱜᱼᱟ ᱡᱮ ᱮᱜ
ᱟ ᱢᱤᱫ ᱫᱷᱟᱛ ᱪᱟᱸᱫᱳ ᱪᱟᱸᱫᱳ ᱠᱟᱹᱴᱤᱡ ᱯᱮ ᱪᱟᱸᱫᱳ ᱠᱟᱹᱴᱤᱡ ᱵᱟᱨ ᱫᱷᱟᱢ ᱧᱮᱞ ᱟᱹᱜᱩᱣᱟᱜ ᱠᱟᱱ ᱜᱮᱭᱟ ᱥᱮ᱾
ᱦᱩᱸ ᱦᱩᱲᱩ ᱠᱚᱨᱮ ᱛᱤᱡᱩ ᱠᱚ ᱞᱟᱜᱟᱜ ᱠᱟᱱᱟ ᱥᱮ ᱵᱟᱝ ᱚᱱᱟ ᱞᱮᱠᱟᱛ ᱛᱮ ᱛᱮᱡᱳ ᱜᱚᱡ ᱨᱟᱱ ᱦᱚᱸ ᱮᱢᱟ ᱠᱚ ᱦᱩᱭᱩᱜᱼᱟ ᱟᱨ ᱡᱟᱦᱟᱸ ᱵᱷᱤᱴᱟᱢᱤᱱ ᱠᱚ ᱞᱟᱜ ᱮ ᱫᱟᱱᱟ ᱯᱩᱨᱚᱱ ᱞᱟᱹᱜᱤᱫ ᱚᱱᱟ ᱠᱚᱦᱚᱸ ᱮᱢᱟᱜ ᱠᱚ ᱦᱩᱭᱩᱜᱼᱟ ᱟᱨᱠᱤ᱾
ᱦᱩᱸ ᱟᱫᱚ ᱜᱚᱝᱠᱮ ᱟᱵᱚ ᱢᱟ ᱱᱤᱛᱚᱜ ᱡᱟᱦᱟ ᱦᱳᱲᱳ ᱵᱚᱱ ᱡᱟᱦᱟᱸ ᱛᱮᱡᱽ ᱥᱮ ᱵᱤᱥ ᱠᱚ ᱵᱚᱱ ᱮᱢᱟᱜ ᱠᱟᱱ ᱚᱱᱟ ᱢᱟ ᱚᱱᱟ ᱡᱚᱢ ᱛᱮᱢᱟᱛᱚ ᱵᱮᱥᱤ ᱫᱤᱱ ᱟᱵᱚᱣᱟᱜ ᱟᱭᱩᱥᱟᱜ ᱢᱟ ᱡᱟᱦᱟᱸ ᱠᱚ ᱞᱮ ᱟᱭᱩ ᱥᱮ ᱡᱟᱦᱟᱸ ᱠᱚ ᱞᱮ ᱦᱚᱲᱢᱚ ᱨᱮᱱᱟᱜ ᱜᱚ ᱛᱚᱠᱷᱟᱱ ᱫᱚ ᱵᱮᱥᱤᱫᱤᱱ ᱵᱟᱝ ᱛᱟᱦᱮᱱ ᱠᱟᱱ ᱛᱟᱵᱚᱱᱟ ᱛᱚ ᱾
ᱦᱩᱸ ᱦᱩᱸ ᱮᱠᱟᱞ ᱜᱮ ᱮᱠᱟᱞ ᱜᱮ ᱱᱚᱜᱼᱚᱭ ᱡᱮᱢᱚᱱ ᱡᱟᱦᱟᱱᱟᱜ ᱟᱨ ᱱᱚᱛᱮ ᱡᱟᱹᱥᱛᱤ ᱠᱟᱭᱛᱮ ᱦᱩᱲᱩ ᱞᱟᱹᱭ ᱞᱮᱠᱷᱟᱱ ᱱᱚᱜᱼᱚᱭ ᱡᱮᱢᱚᱱ ᱵᱟᱹᱫ ᱠᱚᱨᱮ ᱵᱤᱥ ᱮᱢᱚᱜ ᱦᱤᱡᱩᱜ ᱦᱮᱡ ᱦᱩᱭᱩᱜ ᱜᱮᱭᱟ ᱟᱨᱠᱤ ᱦᱟᱸᱜ ᱠᱷᱟᱱ ᱟᱫᱚ ᱱᱤᱡᱮᱢ ᱢᱚᱱᱮᱭᱟ ᱤᱧ ᱛᱮ ᱤᱧ ᱵᱤᱥᱤᱧ ᱡᱚᱢᱮᱫᱟ ᱟᱨᱠᱤ᱾ ᱱᱚᱝᱠᱟ ᱞᱮᱛᱮ ᱢᱚᱱᱮᱭᱟ ᱡᱮ ᱤᱧ ᱵᱤᱥᱤᱧ ᱮᱢᱟᱜ ᱠᱟᱱᱟ ᱦᱩᱲᱳ ᱨᱮ ᱱᱚᱣᱟ ᱦᱳᱲᱳ ᱛᱚ ᱤᱧ ᱜᱮᱛᱚᱧ ᱡᱚᱢᱟ ᱾ ᱟᱸᱜ
ᱦᱩᱸ ᱦᱩᱸ ᱟᱫᱚ ᱟᱫᱚ ᱡᱮᱢᱚᱱ ᱯᱟᱹᱦᱤᱞ ᱦᱟᱯᱲᱟᱢ ᱠᱚ ᱥᱩᱫᱷᱩ ᱢᱟᱱᱮ ᱡᱟᱦᱟᱸ ᱰᱟᱹᱝᱨᱤᱭᱟ ᱜᱟᱹᱭ ᱜᱩᱨᱤᱡ ᱛᱮᱠᱚ ᱨᱚᱦᱚᱭ ᱠᱟᱫᱟ ᱥᱮ, ᱚᱱᱟ ᱦᱤᱥᱟᱹᱵ ᱛᱮᱫᱚ ᱧᱮᱞ ᱢᱮ ᱩᱱᱠᱩ ᱠᱚᱣᱟᱜ ᱦᱚᱲᱢᱚ ᱡᱤᱭᱚᱱ ᱫᱚ ᱟᱹᱰᱤ ᱡᱟᱹᱥᱛᱤ ᱠᱚ ᱢᱟᱱᱮ ᱵᱟᱧᱪᱟᱣ ᱠᱟᱱᱟ ᱮᱠᱥᱚ ᱵᱚᱭᱚᱥ ᱥᱮ ᱮᱠᱥᱚ ᱥᱮᱨᱢᱟ ᱦᱚᱸᱠᱚ ᱯᱟᱨᱚᱢ ᱟᱠᱟᱫᱟ ᱢᱮᱱᱠᱷᱟᱱ ᱚᱱᱟ ᱫᱚ ᱪᱮᱱᱮᱞ ᱨᱮᱱᱟᱢ ᱯᱟᱣᱟ ᱨᱮ ᱵᱟᱵᱟ ᱛᱟᱠᱚ ᱥᱮ ᱟᱭᱳ-ᱵᱟᱵᱟ ᱛᱟᱠᱚ ᱩᱱᱠᱩ ᱫᱚ ᱩᱱᱟᱹᱜ ᱫᱷᱟᱹᱨᱤᱡ ᱠᱚ ᱤᱫᱤᱭᱟ ᱥᱮ ᱵᱟᱝ, ᱛᱟᱨᱯᱚᱨᱮ ᱴᱷᱤᱠ ᱴᱷᱤᱠᱟᱹᱱ ᱵᱟᱹᱱᱩᱜ-ᱟ, ᱦᱮᱸ ᱥᱮ ᱵᱟᱝ?
ᱦᱩᱸ ᱦᱩᱸ ᱮᱠᱟᱞ ᱜᱮ ᱮᱠᱟᱞ ᱜᱮ
ᱦᱮᱸ ᱥᱮ ᱯᱟᱹᱦᱤᱞ ᱩᱱᱟᱹᱜ ᱡᱤᱱᱤᱥ ᱠᱚ ᱵᱟᱝ ᱛᱟᱦᱮᱸ ᱠᱟᱱᱟ ᱚᱱᱠᱟ ᱛᱮᱜᱮ ᱟᱹᱰᱤ ᱟᱥᱛᱟᱢ ᱢᱟᱱᱮ ᱟᱹᱰᱤ ᱦᱟᱲᱟᱢ ᱢᱟᱱᱮ ᱟᱹᱰᱤ ᱯᱟᱹᱦᱤᱞ ᱦᱟᱯᱲᱟᱢ ᱠᱚᱠᱚ ᱚᱱᱠᱟᱜᱮ ᱮᱠᱷᱚᱱᱳ ᱠᱚ ᱛᱟᱦᱮᱸ ᱠᱟᱱ ᱜᱮᱭᱟ ᱮᱠᱥᱚ ᱵᱚᱪᱷᱚᱨ ᱫᱚᱠᱚ ᱯᱟᱨᱚᱢ ᱠᱟᱜ ᱜᱮᱭᱟ ᱱᱤᱛᱚᱜ ᱢᱟ ᱟᱹᱰᱤ ᱥᱮᱫ ᱵᱚᱱ ᱦᱮᱡ ᱟᱠᱟᱱ ᱨᱮ ᱵᱟᱵᱚᱱ ᱛᱟᱦᱮᱸ ᱫᱟᱲᱮᱭᱟ ᱚᱱᱮ ᱚᱱᱠᱟ ᱡᱚᱢ ᱧᱩ ᱜᱮ ᱚᱱᱮ ᱚᱱᱠᱟ ᱴᱷᱤᱠ ᱪᱟᱠ ᱵᱟᱝ ᱦᱩᱭᱩᱜ ᱠᱟᱱ ᱛᱟᱵᱚᱱᱟ ᱦᱮᱸ ᱥᱮ ᱵᱟᱝ?
ᱟᱫᱚ ᱱᱚᱜᱼᱚᱭ ᱡᱮᱢᱚᱱ ᱞᱟᱹᱭ ᱞᱮᱠᱷᱟᱱ ᱫᱚ ᱟᱵᱚ ᱫᱚ ᱟ ᱨᱮᱸᱜᱮᱡ ᱪᱟᱹᱥᱤ ᱠᱟᱱᱟ ᱵᱚᱱ ᱟᱨ ᱩᱱᱟᱹᱜ ᱥᱮᱪᱮᱫᱱ ᱥᱮ ᱥᱤᱠᱠᱷᱤᱛᱚ ᱦᱚᱲ ᱦᱚᱸ ᱵᱟᱝ ᱠᱟᱱᱟ ᱵᱚᱱ ᱟᱨᱠᱤ ᱟᱫᱚ ᱦᱚᱸᱜ ᱚᱭ ᱡᱟᱦᱟᱸ ᱵᱟᱹᱫ ᱨᱮ ᱪᱮᱫᱮ ᱞᱮᱠᱟ ᱵᱷᱟᱵᱛᱮ ᱪᱮᱫ ᱡᱤᱱᱤᱥᱴᱟᱜ ᱞᱟᱜᱟᱜᱼᱟ ᱟᱨᱠᱤ᱾ ᱚᱜ ᱝᱠᱟ ᱵᱷᱟᱵᱛᱮ ᱵᱟᱵᱚᱱ ᱮᱢᱟᱜ ᱠᱟᱱᱟ ᱟᱵᱚᱱ ᱵᱟᱰᱟᱭᱟ ᱢᱤᱫᱴᱮᱱ ᱵᱟᱹᱫ ᱨᱮ ᱱᱚᱣᱟ ᱠᱚ ᱮᱢᱟᱜ ᱦᱩᱭᱩᱜ-ᱟ ᱦᱩᱭᱩᱜᱼᱟ ᱤᱭᱩᱨᱤᱭᱟ ᱥᱟᱨ ᱮᱢᱟᱜ ᱦᱩᱭᱩᱜ-ᱟ ᱥᱮ ᱯᱚᱴᱟᱥ ᱮᱢᱟᱜ ᱦᱩᱭᱩᱜ-ᱟ ᱥᱮ ᱦᱮᱸ ᱪᱮᱫ ᱚᱱᱠᱟ ᱢᱤᱫᱴᱮᱱ ᱮᱢᱟᱜ ᱦᱩᱭᱩᱜ-ᱟ ᱟᱨᱠᱤ᱾ ᱟᱫᱚ ᱟᱵᱚ ᱫᱚᱵᱚᱱ ᱮᱢ ᱜᱤᱰᱤ ᱠᱟᱜ ᱠᱟᱱᱟ ᱚᱱᱟ᱾ ᱵᱟᱹᱫ ᱨᱮ ᱪᱮᱫᱮᱠᱟ ᱞᱟᱜᱟᱜ-ᱟ ᱱᱚᱣᱟ ᱫᱚ ᱵᱟᱵᱚᱱ ᱵᱟᱰᱟᱭᱟ ᱡᱮ ᱱᱚᱣᱟ ᱵᱟᱹᱫ ᱨᱮ ᱮ ᱱᱚᱣᱟ ᱥᱟᱨ ᱠᱚ ᱞᱟᱜᱟᱜ ᱟᱥᱮ ᱵᱟᱝ ᱢᱤᱫᱴᱟᱝ ᱵᱳᱭᱜᱟᱱᱤᱠ ᱯᱚᱫᱽᱫᱷᱚᱛᱤ ᱛᱮ᱾ ᱪᱟᱥ ᱫᱚ ᱵᱟᱵᱚᱱ ᱵᱟᱰᱟᱭᱟ ᱢᱮᱱᱠᱷᱟᱱ ᱟᱨ ᱥᱟᱨᱵᱷᱤᱥ ᱫᱚᱵᱚᱱ ᱮᱢᱟᱜ ᱠᱟᱱᱟ ᱟᱨᱠᱤ᱾ ᱱᱚᱝᱠᱟ ᱦᱩᱭᱩᱜ ᱠᱟᱱᱟ ᱟᱹᱰᱤ ᱡᱟᱹᱥᱛᱤ ᱜᱮ ᱟᱫᱚ ᱱᱚᱣᱟ ᱛᱮᱫᱚ ᱵᱟᱹᱫ ᱨᱮᱱᱟᱜ ᱡᱟᱦᱟᱸ ᱥ ᱜᱩᱱ ᱦᱚᱸ ᱜᱩᱱᱟ ᱜᱩᱱ ᱦᱚᱸ ᱵᱟᱹᱲᱤᱡᱚᱜ ᱠᱟᱱ ᱜᱮᱭᱟ ᱟᱨ ᱱᱚᱛᱮ
ᱦᱩᱸ ᱦᱩᱸ᱾
ᱢᱤᱫᱴᱟᱝ ᱚᱛᱤᱨᱤᱠᱛᱚ ᱵᱤᱥ ᱮᱢ ᱜᱤᱰᱤᱜ ᱠᱟᱱᱟ ᱟᱨᱠᱤ᱾
ᱡᱮᱢᱚᱱ ᱡᱟᱦᱟᱸ ᱫᱚ ᱜᱩᱨᱤᱡ ᱛᱮ ᱡᱟᱦᱟᱸ ᱦᱚᱨᱚᱜ ᱦᱩᱭᱩᱜ-ᱟ ᱚᱱᱟ ᱨᱮᱱᱟᱜ ᱦᱚᱨᱩ ᱫᱚ ᱟᱹᱰᱤᱜᱮ ᱟᱞᱟᱫᱟ ᱛᱟᱦᱮᱱᱟ ᱥᱮ᱾
ᱦᱮᱸ ᱦᱮᱸ ᱦᱮᱸ᱾
ᱦᱮᱸ ᱥᱮ ᱵᱟᱝ ᱜᱩᱨᱤᱡ ᱛᱮᱱᱟᱜ ᱡᱟᱦᱟᱸ ᱦᱚᱨᱩ ᱫᱚ ᱟᱨ ᱱᱤᱛᱚᱜ ᱢᱟ ᱜᱩᱨᱤᱡ ᱜᱮ ᱟᱛᱳ ᱚᱲᱟᱜ ᱨᱮ ᱵᱟᱹᱱᱩᱜᱼᱟ᱾
ᱦᱩᱸ ᱦᱩᱸ᱾
ᱦᱮᱸ ᱥᱮ ᱵᱟᱝ ᱱᱤᱛᱳᱝ ᱢᱟ ᱟᱹᱛᱩᱳ ᱚᱲᱟᱜ ᱠᱚᱨᱮᱜ ᱰᱟᱹᱝᱨᱤ ᱠᱚᱦᱚᱸ ᱛᱚ ᱵᱟᱠᱚ ᱫᱚᱦᱚᱭᱮᱫ ᱠᱚᱣᱟ ᱥᱮ᱾
ᱦᱩᱸ ᱦᱩᱸ ᱚᱭ ᱡᱮᱢᱚᱱ ᱜᱟᱹᱭ ᱰᱟᱝᱨᱤ ᱠᱚ ᱠᱚᱢᱚᱜ ᱠᱟᱱᱟ ᱟᱫᱚ ᱱᱤᱛᱚᱜ ᱫᱚ ᱟᱵᱚ ᱚᱱᱮ ᱪᱮᱫ ᱤᱧ ᱞᱟᱹᱭᱟ ᱯᱳᱞᱴᱨᱤ ᱥᱟᱨ ᱥᱮᱫ ᱵᱚᱱ ᱠᱟᱹᱴᱤᱡ ᱵᱚᱱ ᱡᱷᱩᱠᱟᱹᱜ ᱠᱟᱱᱟ ᱟᱨᱠᱤ᱾
ᱯᱚᱞᱡᱤᱨᱤ ᱥᱟᱨ ᱡᱮ ᱡᱮᱢᱚᱱ ᱡᱟᱦᱟᱸᱭ ᱠᱚ ᱟᱹᱜᱩ ᱠᱟᱛᱮᱮᱫ ᱠᱚ ᱮᱢᱟᱜ ᱠᱟᱱᱟ᱾ ᱦᱮᱸ᱾ ᱯᱟᱹᱦᱤᱞ ᱦᱟᱯᱨᱟᱢ ᱠᱚᱫᱚ ᱜᱟᱹᱭ ᱰᱟᱝᱨᱟ ᱦᱚᱸᱠᱚ ᱫᱚᱦᱚ ᱵᱟᱲᱟ ᱟᱠᱟᱫ ᱠᱚᱣᱟ ᱦᱮᱸ ᱥᱮ ᱵᱟᱝ?
ᱦᱮᱸ᱾
ᱱᱚᱛᱮ ᱩᱱᱠᱩ ᱪᱟᱞᱟᱣ ᱟᱠᱟᱱᱟ ᱢᱤᱫ ᱥᱤᱛᱩᱝ ᱴᱟᱣᱟᱞ ᱴᱟᱣᱞ ᱦᱮᱸ ᱥᱮ ᱵᱟᱝ?
ᱦᱩᱸ ᱦᱩᱸ᱾
ᱠᱟᱱ ᱜᱮᱭᱟ᱾
ᱱᱮᱛᱟᱨ ᱢᱟ ᱟᱫᱚ ᱜᱟᱹᱭ ᱰᱟᱝᱨᱟ ᱡᱟᱦᱟᱸᱭᱮᱢ ᱢᱮᱛᱟᱭ ᱠᱟᱱ ᱜᱩᱤᱢ ᱢᱮᱛᱟᱭ ᱠᱷᱟᱱ ᱟᱫᱚ ᱞᱟᱹᱭᱟ ᱤᱧ ᱫᱚ ᱵᱟᱹᱧ ᱪᱟᱞᱟᱜᱼᱟ ᱦᱮᱸᱥᱮ ᱵᱟᱝ᱾
ᱦᱮᱸ ᱟᱫᱚ ᱦᱮᱸ ᱮᱠᱟᱞ ᱜᱮ ᱥᱟᱹᱨᱤ ᱠᱟᱛᱷᱟ ᱠᱟᱱᱟ ᱢᱤᱫᱴᱮᱱ ᱜᱤᱫᱽᱨᱟᱹ ᱦᱚᱸ ᱡᱩᱫᱤᱢ ᱢᱮᱛᱟᱭᱟ ᱡᱮ ᱟᱨ ᱛᱟᱦᱚᱞᱮ ᱦᱮᱸ ᱩᱱᱤ ᱜᱤᱫᱽᱨᱟᱹᱭ ᱪᱟᱞᱟᱜᱟᱭ᱾ ᱛᱟᱦᱚᱞᱮ ᱢᱤᱫᱴᱮᱱ ᱯᱷᱳᱱ ᱮᱢᱟᱭ ᱢᱮ᱾ ᱟᱨ ᱡᱩᱫᱤ ᱟ ᱯᱷᱚᱱ ᱟᱢᱟᱭ ᱯᱷᱚᱱ ᱨᱮ ᱨᱤᱪᱟᱨᱡ ᱠᱟᱛᱟᱭ ᱢᱮ ᱟᱨ ᱟᱨ ᱛᱤᱱᱟᱹᱜ ᱯᱟᱯ ᱞᱟᱹᱰᱩ ᱡᱚᱢ ᱯᱚᱭᱥᱟ ᱮᱢᱟᱭ ᱢᱮ ᱟᱨᱠᱤ ᱛᱚᱵᱮᱟᱱᱮᱡ ᱪᱟᱞᱟᱜ-ᱟ ᱵᱟᱝᱠᱷᱟᱱ ᱱᱮᱛᱟᱨ ᱜᱤᱫᱽᱨᱟᱹ ᱫᱚᱠᱚ ᱪᱮᱰᱚ ᱪᱟᱵᱟᱜ᱾ ᱠᱟᱱᱟ ᱛᱚ ᱞᱟᱦᱟᱛᱮ ᱞᱮᱠᱟ ᱠᱟᱛᱷᱟ ᱵᱟᱵᱚ ᱟᱸᱡᱚᱢᱟ᱾
ᱟᱫᱚ ᱱᱮᱛᱟᱨ ᱫᱚ ᱜᱚᱝᱠᱮ ᱟᱢᱜᱮ ᱵᱩᱡᱷᱟᱹᱣ ᱢᱮᱭᱟ ᱛᱚ ᱚᱱᱟ ᱠᱟᱛᱷᱟ ᱠᱚ ᱡᱩᱫᱤ ᱢᱮᱟᱭᱟ ᱟᱢᱫᱚᱢ ᱢᱮᱛᱟᱭᱟ ᱯᱟᱹᱦᱤᱞ ᱦᱟᱯᱲᱟᱢ ᱨᱮᱜᱮ ᱟᱢᱫᱚ ᱢᱮᱱᱟᱜ ᱟᱠᱟᱫ ᱢᱮᱭᱟ ᱡᱩᱜᱽ ᱥᱟᱶ ᱛᱮᱫᱚ ᱵᱟᱢ ᱛᱟᱞᱢᱤᱞ ᱫᱟ᱾
ᱦᱩᱸ ᱦᱩᱸ ᱮᱠᱟᱞ ᱜᱮ
ᱦᱮᱸᱥᱮ
ᱦᱩᱸᱦᱩᱸ
ᱟᱪᱪᱷᱟ ᱢᱟᱭ ᱟᱢ ᱫᱚ ᱱᱤᱛᱚᱜ ᱦᱟᱱᱮ ᱯᱟᱹᱦᱤᱞ ᱦᱚᱲᱜᱮ ᱟᱢ ᱫᱚ ᱮᱠᱷᱚᱱ ᱢᱮᱱᱟᱢᱟ ᱦᱮᱸ ᱥᱮ ᱵᱟᱝ?
ᱦᱮᱸ ᱦᱮᱸ ᱮᱠᱟᱞ ᱮᱠᱟᱞ ᱾ ᱛᱟᱨᱯᱚᱨᱮ ᱟᱫᱚ ᱦᱮᱸ ᱦᱩᱸ᱾ ᱟᱫᱚ ᱦᱚᱸᱜᱚᱭ ᱱᱮᱛᱟᱨ ᱦᱚᱸ ᱟᱫᱚ ᱚᱝᱠᱟ ᱫᱚ ᱜᱟᱹᱭ ᱰᱟᱝᱨᱟ ᱠᱚᱦᱚᱸ ᱵᱟᱹᱱᱩᱜ ᱠᱚᱣᱟ ᱟᱨ ᱟᱹᱛᱤᱧ ᱦᱚᱲ ᱦᱚᱸ ᱚᱝᱠᱟ ᱡᱮᱢᱚᱱ ᱜᱤᱫᱽᱨᱟᱹ ᱫᱚ, ᱵᱟᱠᱚ ᱪᱟᱞᱟᱜ ᱠᱟᱱ ᱜᱮᱭᱟ ᱟᱨ ᱠᱤ ᱩᱝᱠᱩ ᱜᱟᱹᱭ ᱰᱟᱝᱨᱟ ᱵᱟᱠᱚ ᱤᱫᱤᱭᱮᱫ ᱠᱚᱣᱟ ᱡᱟᱦᱟᱸᱭ ᱦᱟᱲᱟᱢ ᱠᱚ ᱢᱮᱱᱟᱜ ᱠᱚᱣᱟ ᱩᱝᱠᱩ ᱜᱮᱠᱚ ᱪᱟᱞᱟᱜᱼᱟ᱾ ᱜᱟᱹᱭ ᱰᱟᱝᱨᱟ ᱠᱚ ᱧᱮᱞ ᱠᱚᱣᱟ ᱟᱨᱠᱤ ᱩᱱᱠᱩ ᱠᱚ ᱟᱹᱛᱤᱧ ᱠᱚᱣᱟ ᱟᱨ
ᱱᱮᱛᱟᱨ ᱫᱚ ᱢᱟᱱᱮ ᱧᱮᱞ ᱠᱟᱱᱟ ᱜᱚᱝᱠᱮ ᱟᱹᱰᱤ ᱜᱮ ᱠᱚᱢ ᱪᱟᱵᱟ ᱠᱟᱱᱟ ᱱᱮᱛᱟᱨ ᱯᱟᱹᱦᱤᱞ ᱡᱟᱦᱟᱸ ᱦᱟᱯᱲᱟᱢ ᱠᱚᱣᱟᱜ ᱢᱮᱴᱟᱝ ᱯᱟᱞᱢᱮᱴ ᱢᱮᱴᱟᱝ ᱛᱟᱦᱮᱸᱜ ᱠᱟᱱ ᱛᱟᱠᱚᱣᱟ ᱰᱟᱹᱝᱨᱤ ᱜᱮᱥᱮ ᱤᱭᱟᱹ ᱯᱟᱞ ᱠᱚ ᱛᱟᱦᱮᱸᱡ ᱠᱟᱱᱟ ᱢᱮᱨᱚᱢ ᱰᱟᱹᱝᱨᱤ ᱠᱚ ᱩᱱᱠᱩ ᱦᱚᱸ ᱱᱤᱛᱚᱜ ᱫᱚ ᱵᱟᱹᱱᱩᱜ ᱠᱚ ᱞᱮᱠᱟ ᱟ ᱟᱹᱛᱩ ᱨᱮᱢ ᱧᱮᱞ ᱠᱚᱣᱟ ᱦᱳᱭ ᱢᱤᱫᱴᱟᱝ ᱦᱚᱲ ᱵᱟᱨᱭᱟ ᱯᱮᱭᱟ ᱜᱟᱱ ᱥᱮ ᱯᱩᱱᱭᱟ ᱢᱚᱬᱮ ᱜᱚᱴᱮᱡ ᱜᱟᱱ ᱢᱮᱱᱟᱜ ᱠᱚᱛᱟᱠᱚᱣᱟ ᱚᱱᱮ ᱱᱚᱝᱠᱟᱠᱟᱛᱮᱫ ᱠᱟᱛᱮᱜ ᱜᱮ ᱱᱤᱛ ᱫᱚᱦᱚ ᱠᱟᱜ ᱠᱟᱜ ᱠᱚᱣᱟ ᱦᱮᱸ ᱥᱮ ᱵᱟᱝ?
ᱦᱩᱸ ᱦᱩᱸ
ᱦᱮᱸ ᱟᱨ ᱱᱮᱛᱟᱨᱛ ᱚᱠᱚᱭ ᱡᱟᱦᱟᱸᱭ ᱩᱝᱠᱩ ᱤᱭᱟᱹ ᱠᱚ ᱟᱨᱠᱤ ᱚᱲᱟᱜ ᱠᱚᱨᱮ ᱧᱮᱞ ᱠᱚ ᱩᱱᱠᱩ ᱱᱟᱦᱮᱞ ᱠᱚᱦᱚᱸ ᱚᱱᱟ ᱦᱚᱸᱛᱚ ᱱᱤᱛᱚᱜ ᱫᱚ ᱵᱟᱹᱱᱩᱜ ᱠᱚᱣᱟ ᱡᱟᱦᱟᱸ ᱩᱨᱤᱡ ᱠᱚ ᱢᱮᱛᱟ ᱠᱚᱣᱟ ᱩᱝᱠᱩ ᱛᱚ ᱵᱟᱹᱱᱩᱜᱠᱚᱣᱟ ᱟᱥᱛᱮ ᱟᱥᱛᱮ ᱛᱮ ᱦᱮᱸ ᱥᱮ ᱵᱟᱝ
ᱦᱩᱸ ᱦᱩᱸ ᱦᱩᱸ
ᱦᱩᱸ ᱟ ᱴᱟᱠᱴᱟᱨ ᱦᱤᱡᱩᱜ ᱠᱟᱱᱟ ᱦᱮᱸᱥᱮ ᱵᱟᱝ ᱚᱱᱟ ᱪᱤᱱ
ᱦᱩᱸ ᱦᱩᱸ ᱟᱫᱚ ᱥᱤ ᱫᱚ ᱩᱱᱤ ᱫᱚᱠᱚ ᱫᱚᱦᱚ ᱠᱟᱜ ᱫᱚᱦᱚ ᱠᱟᱜ ᱜᱮᱭᱟ ᱟᱨᱠᱤ ᱢᱟᱱᱮ ᱡᱟᱦᱟᱸᱭ ᱠᱚ ᱱᱤᱡᱮᱨᱟᱜ ᱠᱟᱹᱢᱤ ᱞᱟᱹᱜᱤᱫ ᱱᱤᱡᱮᱨᱟᱜ ᱚᱲᱟᱜ ᱥᱤ ᱞᱟᱹᱜᱤᱫ ᱟᱨᱠᱤ ᱡᱚᱢ ᱟ ᱚᱥᱚᱢᱚᱭ ᱨᱮ ᱟᱨᱠᱤ ᱡᱟᱦᱱᱟᱜ ᱥᱟᱠ ᱥᱚᱵᱽᱡᱤ ᱪᱟᱥᱟᱭ ᱟᱨ ᱚᱥᱚᱢᱚᱭ ᱨᱮ ᱱᱟᱦᱮᱞ ᱫᱚᱨ ᱠᱟᱨᱟ ᱟᱨ ᱡᱩᱫᱤ ᱴᱨᱟᱠᱴᱚᱨ ᱦᱚᱸ ᱚᱱᱟ ᱚᱠᱛᱚ ᱨᱮᱫᱚ ᱟ ᱵᱟᱝᱜᱮ ᱦᱤᱡᱩᱜᱼᱟ ᱞᱟᱹᱭᱟᱭ ᱨᱮᱦᱚᱸᱢ᱾ ᱚᱱᱟ ᱫᱚ ᱚᱠᱥᱤᱡᱮᱱ ᱨᱮ ᱟᱨᱠᱤ ᱱᱚᱝᱠᱟᱱ ᱚᱠ ᱚᱠᱛᱚ ᱨᱮ ᱪᱟᱥ ᱞᱟᱹᱜᱤᱫ ᱫᱚ ᱟᱠᱷᱟᱱ ᱚᱱᱟ ᱚᱲᱟᱜ ᱨᱮᱱᱟᱜ ᱜᱮ ᱱᱟᱦᱮᱞ
ᱜᱚᱝᱠᱮ ᱟᱞᱟᱝᱟᱜ ᱚᱠᱛᱚ ᱠᱚᱦᱚᱸᱟᱫᱚ ᱱᱟᱜ ᱠᱷᱟᱱ ᱢᱩᱪᱟᱹᱫᱚᱜ ᱠᱟᱱ ᱛᱟᱞᱟᱝᱟ ᱞᱟᱹᱭᱫᱟᱹᱧ ᱟᱞᱟᱝᱟᱜ ᱚᱠᱛᱚ ᱠᱚᱦᱚᱸ ᱱᱤᱛᱚᱜ ᱢᱩᱪᱟᱹᱫᱚᱜ ᱠᱟᱱ ᱛᱟᱞᱟᱝᱟ ᱧᱮᱞ ᱛᱟᱞᱟᱝ ᱢᱮ ᱦᱮᱸ ᱥᱮ᱾ ᱠᱷᱟᱱ ᱟᱛᱚᱢ ᱛᱟᱭᱱᱚᱢ ᱱᱚᱝᱠᱟ ᱚᱠᱛᱚ ᱠᱚᱞᱟᱝ ᱧᱟᱢ ᱞᱮᱠᱷᱟᱱ ᱟᱰᱮ ᱟᱹᱰᱤ ᱜᱮᱞᱟᱝ ᱨᱚᱯᱚᱲᱟ ᱦᱮᱸ ᱥᱮ ᱜᱚᱝᱠᱮ᱾
ᱦᱮᱸᱮᱠᱟᱞ ᱜᱮ ᱮᱠᱟᱞ ᱜᱮ ᱾
ᱨᱚᱯᱚᱨ ᱜᱮᱭᱟᱞᱟᱝ ᱱᱤᱛᱚᱜ ᱠᱟᱹᱴᱤᱡ ᱤᱧᱦᱚᱸ ᱡᱚᱢ ᱵᱟᱲᱟ ᱠᱟᱛᱮᱜ ᱜᱮ᱾
ᱦᱮᱸ ᱦᱮᱸ ᱦᱮᱸ ᱟᱫᱚ ᱦᱮᱸ ᱡᱚᱦᱟᱨ ᱜᱮ ᱡᱚᱦᱟᱨ ᱜᱮ᱾
ᱟᱨ ᱠᱚᱞ ᱛᱚ ᱟᱡ ᱛᱮᱜᱮ ᱛᱚ ᱜᱮᱫᱚᱜ ᱜᱮᱭᱟ ᱵᱟᱝ ᱥᱮ ᱠᱟᱹᱴᱤᱡ ᱯᱟᱨᱚᱢ ᱤᱫᱤᱭᱟᱜᱼᱟ᱾